ᱦᱮᱞᱳ
ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱᱟ
ᱦᱳᱭ ᱟᱸᱡᱚᱢᱮᱜ-ᱟ ᱞᱤᱧ ᱟᱵᱤᱱ ᱵᱤᱱ ᱟᱸᱡᱚᱢᱮᱜ-ᱟ
ᱦᱮᱸ ᱱᱤᱛᱚᱜ ᱫᱚ ᱟᱸᱡᱚᱢᱚᱜ ᱠᱟᱱᱟ ᱯᱚᱨᱤᱥᱠᱟᱨ ᱜᱮ ᱦᱮᱸ ᱪᱮᱫ ᱵᱤᱱ ᱪᱤᱠᱟᱹᱭᱮᱫᱟ ᱛᱟᱦᱮᱞᱮ
ᱪᱮᱫ ᱦᱚᱸ ᱵᱟᱝᱜᱮ ᱠᱤᱫᱩᱵ ᱠᱚ ᱡᱚᱢ ᱵᱟᱲᱟ ᱠᱟᱛᱮᱫ ᱫᱩᱲᱩᱵ ᱠᱚ ᱦᱩᱭ ᱟᱠᱟᱱᱟ ᱟᱪᱷᱟ ᱟᱵᱤᱱ ᱴᱷᱮᱱ ᱱᱟᱦᱟᱜ ᱥᱮ ᱵᱮᱠᱜᱨᱟᱣᱩᱱᱰ ᱱᱚᱭᱮᱥ ᱟᱡᱚᱢᱚᱜ ᱠᱟᱱᱟ ᱪᱤᱞᱤ ᱠᱚ ᱨᱟᱜᱮᱜ-ᱟ ᱦᱳᱭᱥᱮ
ᱟᱪᱪᱷᱟ ᱟᱪᱪᱷᱟ ᱟᱸᱡᱚᱢᱚᱜ ᱠᱟᱱᱟ ᱵᱟᱝ ᱠᱟᱹᱴᱤᱡ ᱚᱱᱠᱟ ᱟᱞᱤᱧ ᱠᱩᱞᱤᱥᱮ ᱦᱮᱱᱟᱜ ᱞᱤᱧᱟ ᱛᱚ ᱚᱱᱟᱛᱮ ᱠᱟᱹᱴᱤᱡ ᱟᱸᱡᱚᱢᱚᱜ ᱠᱟᱱᱟ
ᱚ ᱟᱪᱪᱷᱟ ᱟᱨ ᱛᱚᱵᱮ ᱟᱯᱮᱥᱱ ᱫᱟᱜ ᱡᱟᱹᱲᱤ ᱠᱚ ᱪᱮᱫᱮ ᱞᱮᱠᱟ ᱵᱟᱹᱫ ᱵᱟᱹᱭᱦᱟᱹᱲ ᱠᱚᱯᱮ ᱯᱷᱮᱰ ᱵᱟᱲᱟᱭᱮᱱᱟ ᱥᱮ ᱵᱟᱝᱜᱮ
ᱦᱩᱸ ᱢᱚᱴᱟ ᱢᱩᱴᱤ ᱟᱞᱮᱥᱮᱫ ᱫᱟᱜ ᱡᱟᱹᱲᱤ ᱫᱚ ᱥᱮᱨᱚᱠᱚᱢ ᱫᱚ ᱵᱟᱝ ᱦᱩᱭᱩ ᱟᱠᱟᱱᱟ ᱦᱮᱸᱥᱮ ᱛᱟᱦᱚᱞᱮ ᱚᱱᱟᱛᱮ ᱟᱯᱮ ᱪᱟᱥ ᱠᱚᱦᱚᱸ ᱟᱹᱣᱨᱤ ᱠᱚᱨᱟᱣ ᱦᱩᱭᱩᱜ-ᱟ ᱪᱟᱥ ᱠᱟᱹᱢᱤ ᱠᱚᱦᱚᱸ ᱟᱹᱣᱨᱤ ᱢᱟᱱᱮ ᱮᱦᱚᱵ ᱦᱚᱸ ᱟᱹᱣᱨᱤ ᱮᱦᱚᱵ ᱦᱩᱭᱩᱜ-ᱟ ᱦᱮᱸᱥᱮ ᱟᱨ ᱱᱚᱝᱠᱟ ᱡᱟᱦᱟᱸ ᱞᱮᱠᱟᱭ ᱫᱟᱜ ᱡᱟᱹᱲᱤᱭ ᱫᱟ ᱚᱱᱠᱟ ᱟᱵᱚᱥᱮᱫ ᱫᱚ ᱢᱟᱱᱮ ᱱᱚᱛᱮ ᱫᱚ ᱪᱟᱥ ᱫᱚ ᱟᱨᱠᱤ ᱵᱟᱝ ᱦᱩᱭᱩᱜ-ᱟ ᱟᱨᱠᱤ ᱦᱮᱸᱥᱮ ᱟᱫᱚ ᱟᱯᱮ ᱥᱮᱫ ᱜᱮ ᱪᱮᱫ ᱠᱟᱜ ᱚᱱᱠᱟ ᱫᱟᱜ ᱡᱟᱹᱲᱤ ᱠᱤ ᱦᱮᱸ ᱢᱮᱱᱫᱟᱹᱧ ᱟᱯᱮ ᱥᱮᱱᱟᱜ ᱫᱟᱜ ᱡᱟᱹᱲᱤ ᱜᱮ ᱪᱮᱫᱠᱟ ᱦᱮᱞᱳ ᱦᱮᱸ ᱵᱟᱝ ᱟᱸᱡᱚᱢᱚᱜ ᱠᱟᱱᱟ
ᱟᱞᱮᱥᱮᱱ ᱦᱚᱸ ᱱᱤᱛᱳᱜ ᱫᱚ ᱫᱟᱜ ᱡᱟᱹᱲᱤ ᱩᱱᱟᱹᱜ ᱵᱟᱝ ᱢᱮᱱᱟᱜ-ᱟ ᱱᱟᱥᱮ ᱱᱟᱥᱮ ᱟᱡᱟᱹᱲᱤᱜ ᱠᱷᱟᱱᱜᱮ ᱠᱷᱮᱛ ᱠᱚᱨᱮ ᱵᱟᱝ ᱜᱟᱣᱟᱜ ᱠᱟᱱᱟ ᱦᱳᱭᱥᱮ ᱢᱟᱱᱮ ᱪᱟᱥ ᱞᱟᱹᱜᱤᱫ ᱫᱚ ᱟᱹᱰᱤ ᱡᱟᱦᱟᱸ ᱞᱟᱹᱜᱤᱫ ᱫᱚ ᱠᱟᱹᱤᱡ ᱟᱹᱰᱤ ᱜᱟᱱ ᱜᱮ ᱫᱟᱜ ᱫᱚ
ᱟᱪᱪᱷᱟ ᱟᱪᱪᱷᱟ ᱦᱮᱸ ᱟᱸᱡᱚᱢᱚᱜ ᱠᱟᱱᱟᱸ ᱧᱟᱢᱚᱜ ᱠᱟᱱᱟ ᱛᱟᱦᱞᱮ ᱦᱮᱸ ᱟᱞᱤᱧ ᱞᱧ ᱟᱸᱡᱚᱢᱮᱫ ᱜᱮᱭᱟ ᱯᱩᱨᱟᱹ ᱯᱚᱨᱤᱥᱠᱟᱨ ᱜᱮ ᱦᱤᱡᱩᱜ ᱠᱟᱱᱟ ᱟᱸᱡᱚᱢᱚᱜ ᱠᱟᱱᱟ ᱦᱮᱸ ᱥᱮ ᱟᱨ ᱛᱟᱦᱚᱞᱮ ᱪᱮᱫ ᱠᱚ ᱥᱤ ᱠᱚ ᱪᱮᱫ ᱛᱮ ᱥᱤ ᱵᱟᱲᱟᱭ ᱦᱩᱭᱩᱜ ᱠᱟᱱᱟ ᱠᱷᱮᱛ ᱠᱚᱫᱚ ᱟᱨᱠᱤ ᱟᱯᱮᱥᱮᱫ ᱫᱚ ᱚᱱᱛᱮ ᱦᱮᱞᱳ ᱟᱸᱡᱚᱢ ᱠᱟᱱᱟ